ᱡᱚᱦᱟᱨ ᱜᱮ ᱾ ᱨᱚᱲ ᱥᱟᱯᱷᱟ ᱜᱮ ᱪᱟᱞᱟᱜ ᱠᱟᱱᱟ ᱛᱚ?
ᱦᱮᱸ ᱥᱟᱯᱷᱟ ᱜᱮ ᱦᱤᱡᱩᱜ ᱠᱟᱱᱟ, ᱟᱨ ᱤᱧᱟᱹᱜ?
ᱦᱮᱸ ᱟᱢᱟᱜ ᱦᱚ ᱥᱟᱯᱷᱟ ᱜᱮ ᱾
ᱛᱚᱵᱮ ᱟᱢ ᱫᱚ ᱨᱮᱫᱚ ᱛᱤᱱᱟᱹᱜ ᱫᱤᱱ ᱦᱩᱭᱱᱟ?
ᱫᱚᱢᱮ ᱫᱤᱱ ᱫᱚ ᱵᱟᱝ ᱦᱩᱭ ᱟᱠᱟᱱᱟ ᱱᱚᱜ- ᱚᱭ ᱯᱮ-ᱯᱩᱱ ᱫᱤᱱ ᱦᱩᱭᱩᱜ ᱠᱟᱱᱟ ᱾
ᱦᱮᱸ ᱾ ᱢᱚᱛᱮ ᱛᱮᱦᱮᱧ, ᱛᱮᱦᱮᱧ ᱜᱮ ᱢᱚᱛᱮᱧ ᱢᱚᱛᱮ ᱢᱤᱫ ᱫᱤᱱ ᱾ ᱛᱮᱦᱮᱧ ᱜᱤᱧ ᱨᱮᱡᱤᱥᱴᱟᱨ ᱠᱟᱫᱟ ᱚᱱᱟᱛᱮ ᱵᱟᱹᱧ ᱠᱚᱞ ᱫᱟᱲᱮᱭᱟᱜ ᱠᱟᱱᱟ ᱾
ᱚᱸ ᱛᱮᱦᱮᱧ ᱜᱮ ᱯᱳᱭᱞᱳ?
ᱦᱩᱸ ᱾
ᱚᱸᱻ ᱾ ᱛᱟᱦᱚᱞᱮ ᱱᱚᱣᱟ ᱵᱟᱨᱮ ᱛᱮ ᱟᱢ ᱫᱚᱼᱼ ᱠᱷᱚᱵᱚᱨ ᱫᱚ ᱚᱠᱟᱨᱮᱢ ᱧᱟᱢ ᱠᱮᱫᱮᱜᱼᱟ? ᱥᱮᱢ ᱵᱩᱡᱷᱟᱹᱣ ᱠᱮᱫᱼᱟ ᱱᱚᱣᱟ ᱨᱮᱫᱚ ᱱᱚᱝᱼᱼ
ᱱᱤᱭᱟᱹ ᱫᱚ ᱤᱭᱟᱹ ᱫᱤᱞᱤᱯ ᱦᱟᱸᱥᱫᱟᱜ ᱵᱷᱤᱰᱤᱭᱳ ᱠᱷᱚᱱ ᱾
ᱦᱚᱭ ᱾
ᱫᱤᱞᱤᱯ ᱦᱟᱸᱥᱫᱟ ᱥᱮ, ᱫᱤᱯᱚᱠ ᱦᱟᱸᱥᱫᱟ?
ᱦᱮᱸ ᱾
ᱦᱩᱸ
ᱟᱹᱰᱤ ᱱᱟᱯᱟᱭ ᱾
ᱦᱩᱸ ᱾
ᱫᱤᱭᱮ ᱪᱮᱫ ᱠᱚᱢ ᱪᱤᱠᱟᱹ ᱵᱟᱲᱟᱭᱮᱫ-ᱟ?
ᱦᱚᱜᱼᱚᱭ ᱫᱩᱲᱩᱵ ᱵᱟᱲᱟ ᱦᱚᱭ ᱠᱟᱱ ᱛᱟᱦᱮᱸᱱᱟ᱾
ᱟᱸᱻ
ᱟᱫᱚ ᱠᱟᱹᱴᱤᱡ ᱠᱚᱞ ᱨᱮᱭᱟᱜ ᱡᱚᱠᱷᱚᱱ ᱥᱩᱵᱤᱫᱷᱟ ᱢᱮᱱᱟᱜᱼᱟ, ᱠᱟᱹᱣᱰᱤ ᱡᱚᱠᱷᱚᱱ ᱵᱮᱱᱟᱜ ᱠᱟᱱᱟ ᱨᱚᱲ ᱠᱟᱛᱮᱼᱼ ᱪᱮᱫᱟᱜ ᱵᱟᱝ ᱨᱚᱲ ᱠᱟᱜᱼᱟ ᱦᱮᱸ ᱥᱮ?
ᱦᱮᱸ ᱾
ᱫᱤᱭᱮ ᱠᱤᱫᱩᱵ ᱵᱟᱲᱟ ᱠᱚᱫᱚ ᱦᱩᱭ ᱟᱠᱟᱱᱟ?
ᱦᱩᱸ ᱠᱤᱫᱩᱵ ᱵᱟᱲᱟ ᱫᱚ ᱦᱥᱭ ᱱᱟ, ᱟᱜᱮ ᱨᱮ ᱜᱮ ᱾
ᱚᱸᱻ
ᱟᱢᱟᱜ?
ᱦᱮᱸ ᱤᱧᱟᱹᱜ ᱦᱚᱸ ᱾
ᱛᱚ ᱪᱮᱫ ᱠᱚᱯᱮ ᱚᱛᱩ ᱠᱟᱫ ᱛᱟᱦᱮᱱᱟ?
ᱩᱛᱩ ᱠᱟᱫ ᱛᱟᱦᱮᱸ ᱱᱟᱞᱮ ᱫᱟᱹᱞ ᱛᱮᱼᱼ ᱟᱨ ᱫᱤᱭᱮᱯᱚᱨ ᱥᱩᱠᱨᱤ ᱡᱤᱞ ᱩᱛᱩ ᱦᱩᱭ ᱠᱟᱱ ᱛᱟᱦᱮᱸᱱᱟ ᱾
ᱮᱭ
ᱦᱳᱭ,
ᱟᱞᱮ ᱫᱚᱼᱼ ᱟᱞᱮ ᱫᱚ ᱛᱟᱦᱮᱸ ᱠᱟᱱᱟᱼᱼ ᱨᱩᱴᱤ ᱫᱟᱠᱟ ᱡᱟᱦᱟᱸᱟᱭ ᱨᱩᱴᱤ ᱡᱚᱢᱟᱭ ᱨᱩᱴᱤᱼᱼ ᱡᱟᱦᱟᱭ ᱫᱟᱠᱟ ᱩᱱᱤ ᱞᱟᱜᱤᱫ ᱫᱚ ᱫᱟᱠᱟ ᱟᱨ ᱤᱭᱟᱹ ᱯᱳᱞᱴᱨᱤ ᱪᱷᱟᱞ ᱩᱛᱩ ᱾
ᱚᱸ ᱱᱟᱯᱟᱭ ᱾ ᱩᱸ ᱦᱩᱸ ᱾
ᱟᱹᱰᱤ ᱜᱮ ᱥᱤᱵᱤᱞᱼᱟ ᱥᱮ ᱥᱩᱠᱨᱤ ᱡᱤᱞ ᱮᱢ ᱢᱮᱱ ᱥᱮ ᱪᱷᱟᱞ ᱮᱢ ᱢᱮᱱ ᱼᱼ
ᱦᱳᱭ ᱻᱦᱳᱭ ᱻᱦᱳᱭᱼᱼ
ᱛᱚ ᱪᱮᱫ ᱞᱮᱠᱟ ᱫᱟᱢ ᱪᱟᱹᱞᱩᱜ ᱠᱟᱱᱟ ᱮᱠᱷᱚᱱ ᱥᱩᱠᱨᱤ ᱡᱤᱞ ᱫᱚ?
ᱦᱮᱸ ᱫᱟᱢ ᱠᱟᱱ ᱜᱮᱭᱟ ᱟᱹᱰᱤ ᱜᱮ ᱯᱮ ᱥᱚ ᱠᱟᱛᱮᱜ ᱪᱟᱹᱞᱩᱜ ᱠᱟᱱᱟ ᱠᱤᱞᱳ ᱨᱮ ᱾
ᱚᱱᱟᱜᱮᱛᱚ ᱪᱤᱠᱟᱛᱮ ᱩᱱᱟᱹᱜ ᱵᱟᱹᱲᱛᱤᱭᱮᱱᱟ ᱚᱱᱟᱜᱮ ᱵᱩᱡ ᱜᱮ ᱵᱟᱝ ᱧᱟᱢᱚᱜ ᱠᱟᱱᱟ ᱾
ᱦᱳᱭ,
ᱟᱨ ᱢᱚᱛᱮ ᱫᱤᱠᱩ ᱫᱤᱠᱩ ᱦᱚᱠᱩ ᱡᱚᱢ ᱫᱟᱠᱚᱼᱼ
ᱦᱳᱭ,
ᱦᱩᱸ ᱾
ᱟᱯᱮ ᱥᱮᱫ ᱦᱚᱸ ᱪᱮᱫ ᱞᱮᱠᱟ ᱪᱟᱹᱞᱩᱜ ᱠᱟᱱᱟ ᱚᱱᱠᱟ ᱜᱮ?
ᱦᱩᱸ ᱟᱞᱮ ᱥᱮ ᱦᱚᱸ ᱯᱮ ᱥᱚᱜᱮ ᱾
ᱟᱻ ᱾
ᱟᱫᱚ ᱚᱱᱟ ᱜᱤ ᱢᱤᱫᱫᱤᱱ ᱱᱚᱝᱠᱟ ᱪᱟᱞᱟᱣ ᱦᱳᱭ ᱠᱟᱱ ᱛᱟᱦᱮᱱᱟ,
ᱦᱳᱭ,
ᱟᱫᱚ ᱠᱚ ᱢᱮᱱᱫᱟ ᱪᱮ ᱪᱟᱞᱟᱣ ᱢᱟᱞᱮ ᱪᱟᱞᱟᱣ ᱢᱟᱞᱮ ᱪᱟᱞᱟᱣ ᱠᱟᱱ ᱾
ᱦᱮᱸ,
ᱡᱤᱞ ᱦᱟᱛᱟᱣ ᱥᱩᱠᱨᱤ ᱡᱤᱞ ᱦᱟᱛᱟᱣ᱾
ᱦᱮᱸ,
ᱛᱚ ᱦᱚᱲ ᱦᱚᱲ ᱢᱮᱱᱟᱜ ᱠᱚᱣᱟ ᱵᱟᱨ ᱦᱚᱲ ᱵᱟᱨᱯᱮ ᱦᱚᱲ ᱜᱟᱱ ᱟᱨ ᱫᱤᱠᱩᱛᱮ ᱯᱮᱨᱮᱡ ᱾
ᱦᱮᱸ,
ᱛᱚᱠᱷᱟᱱ ᱟᱫᱚ ᱩᱫ ᱫᱤᱠᱩ ᱠᱚ ᱡᱚᱢᱫᱟ ᱵᱟᱵ ᱨᱮ ᱾
ᱥᱟᱱᱟᱢ ᱦᱚᱲ ᱜᱮᱠᱚ ᱡᱚᱢ ᱫᱟ ᱥᱳᱵ ᱠᱩᱥᱤᱭᱟᱜ ᱠᱟᱱᱟ ᱠᱚ᱾
ᱦᱩᱸ ᱾
ᱦᱩᱸ᱾
ᱵᱟᱝᱜᱟᱞᱤ ᱢᱮᱱ ᱵᱟᱣᱸᱨᱤ ᱢᱮᱱ ᱥᱚᱵ ᱜᱤ ᱠᱚ ᱡᱚᱢ ᱫᱟ ᱟᱫᱚ ᱪᱤᱠᱟ ᱥᱤᱵᱤ ᱠᱟᱫᱟ ᱠᱚ ᱢᱤᱫ ᱫᱷᱟᱣ ᱡᱟᱦᱟᱸᱭ ᱡᱚᱫᱤ ᱴᱮᱥᱴ ᱠᱮᱫᱟ ᱱᱤᱭᱟᱹ ᱡᱤᱞ
ᱦᱳᱭ,
ᱯᱟᱥ ᱯᱟᱥ ᱥᱳᱣᱟᱫ ᱡᱩᱫᱤ ᱞᱟᱜᱟᱣ ᱟᱫᱮᱭᱟ ᱛᱟᱦᱚᱞᱮ ᱛᱚ ᱩᱱᱤ ᱵᱟᱭ ᱦᱤᱲᱤᱧ ᱫᱟᱲᱮᱭᱟᱜᱼᱟ᱾
ᱦᱳᱭ ᱦᱳᱭ, ᱥᱩᱠᱨᱤ ᱡᱤᱞ ᱠᱚ ᱟᱯᱮ ᱢᱟᱱᱮ ᱪᱮᱫ ᱞᱮᱠᱟ ᱠᱟᱛᱮᱜ ᱯᱮ ᱡᱚᱢᱟ, ᱢᱟᱱᱮ ᱯᱤᱴᱷᱟᱹ ᱢᱤᱴᱷᱟᱹ ᱠᱚ ᱟᱛᱮ ᱯᱮ ᱡᱚᱢᱟ? ᱮ ᱤᱥᱤᱱ ᱩᱛᱩ ᱠᱟᱛᱮ ᱾
ᱥᱩᱠᱨᱤ ᱡᱤᱞ ᱫᱚ, ᱢᱟᱱᱮ ᱢᱤᱫ ᱢᱤᱫᱴᱮᱱ ᱫᱚ ᱦᱩᱭᱩᱜ ᱠᱟᱱᱟ ᱪᱟᱠᱷᱱᱟ ᱞᱮᱠᱟ᱾
ᱦᱮᱸ,
ᱠᱟᱴᱟᱱᱟ ᱥᱩᱡᱚᱠ ᱛᱮ ᱵᱚᱞᱮ
ᱦᱩᱸ
ᱯᱷᱤᱨ ᱠᱚᱥᱟ ᱠᱚᱥᱟ ᱦᱚᱸ ᱢᱟᱱᱮ ᱦᱟᱞᱠᱟ ᱞᱮᱴᱚ ᱚᱨ ᱡᱟᱨᱟᱥ ᱨᱟᱥᱤ ᱫᱚ ᱵᱟᱝ ᱠᱚ ᱨᱟᱥᱤ ᱭᱟ ᱱᱚᱛᱮ ᱫᱚ ᱟᱨ ᱯᱤᱴᱷᱟᱹ ᱢᱟ ᱢᱮᱱᱟᱜ ᱜᱤ᱾ ᱯᱤᱴᱷᱟᱹᱥ ᱯᱤᱴᱷᱟᱹ ᱛᱮᱢᱟ ᱮᱫᱚᱢ ᱫᱚᱥᱨᱟ ᱜᱮ ᱥᱤᱵᱤᱞᱟ ᱵᱟᱵ, ᱴᱟᱴᱠᱟ ᱢᱟ ᱦᱮᱸᱜᱤ ᱚᱱᱟ ᱥᱟᱶ ᱥᱟᱶ, ᱛᱚ ᱫᱚᱥᱟᱨ ᱫᱤᱱ ᱚᱱᱟ ᱯᱤᱴᱷᱟᱹ ᱡᱚᱢ ᱟᱨᱚ ᱫᱚᱥᱨᱟ ᱜᱮ ᱥᱤᱵᱤᱞᱟ ᱵᱟ᱾
ᱢᱮᱱ ᱫᱤᱝ ᱢᱟᱱᱮ ᱯᱤᱴᱷᱟᱹ ᱠᱚᱫᱚ ᱵᱟᱦᱟ ᱥᱚᱨᱚᱦᱟᱭ ᱠᱚᱨᱮᱜᱮ ᱯᱤᱴᱷᱟᱹ ᱵᱟᱲᱟ ᱦᱩᱭᱩᱜ ᱼᱟ ᱥᱮ ᱮᱢᱱᱤ ᱫᱤᱱ ᱨᱮᱦᱚᱸ?
ᱦᱮᱸ ᱮᱢᱱᱤ ᱫᱤᱱ ᱦᱚᱸ ᱡᱚᱠᱷᱚᱱ ᱡᱟᱦᱟᱸᱭ ᱡᱚᱢ ᱥᱟᱱᱟ ᱠᱮᱫᱮᱭᱟ, ᱮᱵᱟᱨ ᱡᱚᱢ ᱥᱟᱱᱟ ᱠᱟᱱᱟ ᱪᱚᱞᱚ ᱯᱤᱴᱷᱟᱹ ᱞᱮᱜᱮ ᱵᱚᱱ ᱫᱚ ᱯᱴᱤᱷᱟᱹ ᱦᱩᱭᱮᱱ ᱜᱮ᱾
ᱦᱚᱸ ᱟᱨ ᱵᱟᱦᱟ ᱥᱚᱨᱚᱦᱟᱭ ᱠᱚᱨᱮ ᱫᱚ?
ᱦᱩᱸ ᱵᱟᱦᱟᱨᱟ ᱵᱟᱦᱟ ᱥᱚᱨᱚᱨᱟᱭ ᱠᱚᱨᱮ ᱢᱟ ᱟᱨᱚ ᱵᱮᱥᱤ᱾
ᱚᱸᱻ
ᱟᱫᱚ ᱫᱚᱢᱮ ᱠᱚ ᱤᱭᱟᱹᱭᱟᱠᱚ᱾
ᱚᱸ ᱚᱸ ᱟᱨ ᱛᱟᱦᱚᱞᱮ ᱯᱚᱨᱚᱵᱽ ᱥᱚᱨᱚᱦᱟᱭ ᱠᱚᱫᱚ ᱪᱮᱫ ᱞᱮᱠᱟᱯᱮ ᱢᱟᱱᱟᱣᱟ?
ᱥᱚᱨᱦᱟᱭ ᱠᱚᱫᱚ, ᱤᱧ ᱤᱧ ᱢᱮᱱᱟ ᱛᱚ ᱵᱟᱝ ᱞᱟᱦᱟᱛᱮ ᱞᱮᱠᱟ ᱫᱚ, ᱢᱟᱱᱮ ᱡᱟᱦᱟᱸ ᱟᱵᱚ ᱥᱟᱱᱛᱟᱞ ᱥᱚᱢᱟᱡᱽ ᱨᱮ ᱡᱟᱦᱟᱸ ᱧᱮᱞᱚᱜ ᱠᱟᱱᱟ, ᱞᱟᱦᱟ ᱛᱮᱫᱚ ᱜᱚᱴᱟ ᱧᱤᱫᱟᱹ ᱮᱠᱫᱚᱢ ᱵᱷᱳᱨ ᱠᱟᱜ ᱢᱟᱱᱮ ᱥᱮᱛᱟᱜ ᱮ, ᱠᱷᱟᱱᱟ ᱠᱚ ᱮᱛᱚ ᱠᱚ ᱮᱛᱚ ᱨᱟᱹᱥᱠᱟᱹ ᱮᱛᱚ ᱨᱚᱢᱚᱡᱽ ᱢᱟᱱᱮ ᱥᱚᱨᱦᱟᱭ ᱨᱮ ᱟᱨ ᱱᱮᱛᱟᱨ ᱫᱚ ᱚᱱᱠᱟ ᱛᱚ ᱵᱟᱝ ᱧᱮᱞᱚᱜ ᱠᱟᱱᱟ᱾ ᱟᱯᱮᱥᱮᱜ ᱪᱮᱜ ᱞᱮᱠᱟ?
ᱵᱟᱝ ᱟᱞᱮᱥᱮᱱ ᱫᱚ ᱮᱠᱷᱚᱱ ᱫᱚ ᱞᱟᱦᱟᱛᱮ ᱞᱮᱠᱟ ᱫᱚ ᱵᱟᱝ ᱛᱩᱵᱩ ᱨᱮᱦᱚᱸ ᱵᱷᱟᱜᱤ ᱜᱮ ᱢᱟᱱᱟᱣᱮᱜᱼᱟ ᱞᱮ ᱟᱨ ᱢᱚᱬᱮ ᱥᱤᱧ ᱢᱚᱬᱮ ᱧᱤᱱᱫᱟᱜᱮᱞᱮ ᱢᱟᱱᱟᱣᱮᱫᱼᱟ ᱟᱫᱚ ᱡᱟᱦᱟᱸ, ᱢᱮᱱᱮ ᱡᱟᱦᱟᱸ ᱚᱱᱮ ᱮᱱᱮᱡ ᱥᱮᱨᱮᱧ ᱠᱚ ᱢᱟᱱᱮ ᱜᱚᱴᱟ ᱧᱤᱫᱟ ᱫᱚ ᱮᱠᱷᱚᱱ ᱫᱚ ᱵᱟᱠᱚ ᱮᱱᱮᱡ ᱥᱮᱨᱮᱧᱮᱜᱼᱟ᱾ ᱢᱟᱱᱮ ᱛᱟᱞᱟ ᱧᱤᱫᱟᱹ ᱨᱮᱜᱮ ᱢᱩᱪᱟᱹᱫᱚᱜ ᱠᱟᱱᱟ᱾
ᱦᱩᱸ,
ᱦᱳᱭ᱾
ᱟᱨ ᱞᱟᱦᱟᱛᱮ ᱞᱮᱠᱟ ᱫᱚ ᱡᱮ ᱡᱮᱜ ᱢᱟᱱᱮ ᱪᱮᱫ ᱞᱮᱠᱟ ᱨᱟᱹᱥᱠᱟᱹ ᱢᱤᱫᱴᱮᱱ ᱛᱟᱦᱮᱸ ᱠᱟᱱᱟ ᱟᱨ ᱨᱟᱹᱥᱠᱟᱹ ᱨᱚᱢᱚᱡᱽ ᱚᱱᱟ ᱠᱚᱫᱚ ᱵᱟᱝ ᱧᱮᱞᱚᱜ ᱠᱟᱱᱟ᱾ ᱚᱠᱟ ᱠᱚᱪᱚ ᱟᱫᱚ ᱟᱫᱚ ᱛᱟᱯᱚᱨ ᱞᱟᱦᱟ ᱛᱮᱫᱚ ᱨᱩ ᱦᱚᱠᱚ ᱫᱚᱥᱨᱟ ᱠᱩ ᱨᱩ ᱵᱟᱲᱟᱭᱮᱜ, ᱨᱩᱭᱮᱫ ᱛᱟᱦᱮᱱᱟᱠᱚ ᱛᱚ ᱩᱱᱠᱩ ᱨᱩ ᱨᱮᱭᱟᱜ ᱤᱭᱟᱹ ᱜᱮ ᱛᱷᱚᱲᱟ ᱫᱚᱥᱨᱟ ᱛᱟᱦᱮᱸ ᱞᱮᱱ ᱛᱟᱠᱚᱣᱟ᱾
ᱦᱮᱸ, ᱚᱱᱟᱜᱮ ᱢᱤᱫᱴᱮᱜ ᱥᱚᱢᱚᱥᱟ ᱠᱟᱱᱟ ᱡᱟᱦᱟᱸ ᱱᱤᱛᱚᱜ ᱱᱤᱛᱚᱜ ᱟᱜ ᱠᱚ ᱡᱟᱦᱟᱸᱭ ᱠᱚ ᱧᱮᱞᱚᱜ ᱠᱟᱱᱟ ᱜᱤᱫᱽᱨᱟᱹ ᱠᱚ ᱡᱟᱦᱟᱸᱭ ᱠᱚ ᱦᱟᱨᱟᱜ ᱠᱟᱱᱟ᱾ ᱚᱱᱟ ᱨᱮ ᱩᱱᱟᱹᱜ ᱮᱱ᱾ ᱴᱮᱥᱴ ᱠᱚ ᱵᱟᱠᱚ ᱮᱢᱟᱜ ᱠᱟᱱᱟ ᱥᱮ ᱵᱟᱠᱚ ᱥᱩᱨᱩᱜ ᱠᱟᱱᱟ ᱵᱟᱠᱚ ᱥᱮᱲᱟᱭᱮᱫᱟ ᱚᱱᱟ ᱦᱚᱛᱮᱡ ᱛᱮᱜᱮ, ᱚᱱᱟ ᱠᱚᱫᱚ ᱦᱩᱭᱩᱜ ᱠᱟᱱᱟ ᱢᱟᱱᱮ ᱩᱱᱟᱹᱜ ᱨᱟᱹᱥᱠᱟᱹ ᱵᱟᱝ ᱵᱩᱡᱩᱜ ᱠᱟᱱᱟ᱾ ᱯᱚᱨᱚᱵᱽ ᱠᱚᱨᱮ ᱫᱚ ᱥᱩᱫᱷᱩ ᱮᱠᱞᱟ ᱛᱮᱫᱚ ᱵᱟᱢ ᱢᱟᱱᱟᱣ ᱫᱟᱲᱮᱭᱟᱜᱼᱟ ᱛᱚ ᱥᱟᱱᱟᱢ ᱦᱚᱲ ᱡᱩᱫᱤᱢ, ᱡᱟᱣᱨᱟᱜᱼᱟ ᱥᱮ ᱡᱩᱢᱤᱫᱼᱟ ᱛᱟᱨᱯᱚᱨ ᱛᱚ ᱨᱟᱹᱥᱠᱟᱹ ᱵᱩᱡᱩᱜᱼᱟ᱾ ᱚ
ᱦᱩᱸ᱾
ᱦᱳᱭ᱾
ᱵᱟᱫᱽ
ᱦᱮᱸ᱾
ᱟᱫᱚ ᱛᱚᱵᱮ ᱟᱯᱮᱥᱮᱫ ᱫᱟᱸᱥᱟᱭ ᱠᱚ ᱩᱰᱩᱠᱚᱜ ᱩᱰᱩᱠᱚᱜ ᱜᱮ ᱛᱚ?
ᱦᱮᱸ ᱫᱟᱸᱥᱟᱭ ᱦᱩᱭᱩᱜᱼᱟ᱾ ᱫᱟᱸᱥᱟᱭ ᱮᱱᱮᱡ ᱞᱮ ᱥᱮᱱᱚᱜᱼᱟ᱾
ᱦᱩᱸ᱾
ᱟᱯᱥᱮᱱ
ᱟᱞᱮᱥᱮᱫ ᱫᱚ ᱫᱟᱸᱥᱟᱭ ᱫᱚ ᱵᱟᱝ ᱠᱚ ᱩᱰᱩᱠᱚᱜ ᱠᱟᱱ ᱱᱮᱛᱟᱨ ᱫᱚ ᱢᱟᱱᱮ ᱡᱟᱣᱨᱟ ᱢᱤᱫ ᱡᱩᱢᱤᱫ ᱡᱟᱦᱟᱸ ᱢᱤᱫᱴᱷᱮᱱ ᱵᱟᱝ ᱟ ᱥᱩᱫᱩ ᱟᱞᱮ ᱥᱮᱫ ᱦᱚᱸ ᱵᱟᱝ? ᱢᱟᱱᱮ ᱟᱨᱚ ᱠᱤᱪᱷᱩ ᱠᱤᱪᱷᱩ ᱡᱟᱭᱜᱟ ᱨᱮ ᱫᱚ ᱫᱟᱸᱥᱟᱭ ᱫᱚ ᱢᱟᱱᱮ ᱞᱟᱦᱟ ᱛᱮ ᱞᱮᱠᱟ ᱫᱚ ᱟᱫ ᱵᱟᱝ ᱠᱚ ᱤᱭᱟᱹᱣᱟᱜ ᱠᱟᱱᱟ᱾ ᱵᱟᱠᱷᱟᱱ ᱞᱟᱦᱟᱛᱮ ᱛᱤᱱᱟᱹᱜ ᱥᱩ ᱟᱹᱛᱩ ᱠᱷᱚᱭ ᱜᱮ ᱫᱟᱸᱥᱟᱭ ᱠᱚ ᱩᱰᱩᱜ ᱦᱤᱡᱩᱜ ᱠᱟᱱ ᱛᱟᱦᱮᱸᱱᱟ ᱠᱚ᱾ ᱟᱹᱛᱩ ᱟᱹᱛᱩ ᱪᱟᱞᱟᱜ ᱠᱟᱱ ᱛᱟᱦᱮᱱᱟ, ᱠᱚ ᱱᱮᱛᱟᱨ ᱫᱚ ᱚᱱᱟ ᱫᱟᱸᱥᱟᱭ ᱫᱚᱠᱚ ᱚᱱᱠᱟ ᱫᱚ ᱵᱟᱝ ᱧᱮᱞᱚᱜ ᱠᱟᱱᱟ ᱟᱨ ᱮᱠᱷᱚᱱ ᱠᱟᱨ ᱜᱤᱫᱽᱨᱟᱹ ᱦᱚᱸ ᱦᱮᱸ ᱥᱮᱱ ᱜᱮ ᱠᱟᱴᱤᱡ ᱨᱮ, ᱠᱟᱴᱤᱡ ᱨᱮ
ᱦᱮᱸ᱾
ᱮᱠᱷᱚᱱ ᱫᱚ ᱵᱟᱝ?
ᱵᱟᱝ ᱮᱠᱷᱚᱱ ᱫᱚ ᱵᱟᱝ ᱮᱠᱷᱚᱱ ᱫᱚ ᱟᱫᱚ ᱪᱟᱞᱟᱣ ᱜᱮ ᱵᱟᱝ ᱠᱚ ᱪᱟᱞᱟᱜ ᱠᱟᱱᱟ᱾ ᱟᱨ ᱱᱮᱛᱟᱨ ᱠᱚ ᱜᱤᱫᱽᱨᱟᱹ ᱜᱤᱫᱽᱨᱟᱹ ᱫᱚ ᱚᱠᱚᱭ ᱥᱚᱵ ᱟᱫᱚ ᱡᱟᱣᱨᱟᱜ ᱟᱠᱚ ᱛᱚᱵᱮ ᱛᱚ᱾ ᱟᱫᱚ ᱚᱠᱚᱨ ᱡᱟᱣᱨᱟ ᱦᱚᱸ ᱵᱟᱝ, ᱛᱟᱯᱚᱨ ᱢᱤᱫᱴᱮᱱ ᱢᱤᱫᱴᱮᱱ ᱯᱨᱮᱠᱴᱤᱥ ᱚᱱᱟ ᱞᱟᱦᱟ ᱢᱟᱱᱮ ᱢᱟᱱᱮ ᱯᱨᱮᱠᱴᱤᱥ ᱦᱚᱸ ᱡᱚᱨᱩᱨᱤ ᱠᱟᱱᱟ ᱦᱮᱸᱥᱮ᱾ ᱚᱱᱟ ᱵᱟᱲᱟᱭ ᱦᱚᱸ ᱡᱚᱨᱩᱨᱤ ᱠᱟᱱᱟ ᱪᱮᱫ ᱞᱮᱠᱟ ᱨᱩ ᱛᱮ? ᱪᱮᱫ ᱞᱮᱠᱟ ᱮᱱᱮᱡ ᱛᱮ? ᱚᱱᱟ ᱠᱚᱫᱚ ᱵᱟᱢ ᱵᱟᱲᱟᱭ ᱠᱷᱟᱱ ᱫᱚ ᱪᱤᱠᱟᱛᱮᱢ
ᱦᱮᱸ, ᱚᱱᱟ ᱦᱚᱸ ᱠᱟᱱ ᱜᱮᱭᱟ᱾ ᱦᱮ ᱟᱨ ᱮᱴᱟᱜ ᱯᱚᱨᱚᱵᱽ ᱠᱚ?
ᱮᱴᱟᱜ ᱯᱚᱨᱚᱵᱽ ᱠᱚᱫᱚ ᱦᱮᱸ, ᱵᱟᱠᱤ ᱥᱚᱵ ᱯᱚᱨᱚᱵᱽ ᱠᱚᱫᱚ ᱢᱟᱱᱟᱣ ᱦᱩᱭᱩᱜ ᱜᱮᱭᱟ᱾ ᱵᱟᱦᱟ ᱛᱟᱯᱚᱨ ᱦᱩᱞ ᱢᱟᱦᱟᱸ ᱦᱮᱸ ᱚᱱᱟ ᱠᱚᱦᱚᱸ ᱥᱚᱵ ᱚᱱᱟ ᱠᱚᱫᱚ ᱢᱟᱱᱟᱣ ᱠᱮᱫ ᱜᱮᱭᱟ᱾ ᱠᱷᱟᱹᱞᱤ ᱫᱟᱸᱥᱟᱭ ᱛᱮᱫ ᱜᱮ ᱛᱷᱚᱲᱟ ᱤᱭᱟᱹᱣ ᱠᱟᱱᱟ᱾
ᱚᱸ᱾
ᱦᱩᱸ᱾
ᱟᱞᱮ ᱥᱮᱫ ᱱᱚᱣᱟ ᱠᱚᱨᱮ ᱫᱚ ᱢᱟᱱᱮ ᱯᱨᱟᱭ ᱞᱮᱠᱟ ᱜᱮ ᱥᱚᱵ ᱜᱮ ᱪᱟᱞᱟᱜ ᱠᱟᱱᱟ ᱫᱟᱸᱥᱟᱭ ᱮᱱᱮᱡ ᱠᱚᱦᱚᱸ ᱥᱟᱱᱟᱢ ᱠᱚᱜᱮ ᱥᱮᱱᱚᱜ ᱟᱠᱚ ᱥᱮ ᱟᱹᱛᱩ ᱨᱮ ᱦᱤᱡᱩᱜ ᱟᱠᱚ ᱮᱴᱟᱜ ᱟᱹᱛᱩ ᱨᱮᱱ ᱟᱞᱮ ᱦᱚᱸ ᱞᱮ ᱥᱮᱱᱚᱜᱼᱟ᱾
ᱦᱩᱸ᱾
ᱦᱮᱸ᱾
ᱚ ᱟᱯᱮ ᱮᱠᱷᱚᱱ ᱴᱷᱤᱠ ᱜᱮ ᱵᱟᱝ ᱪᱮ ᱮᱠᱷᱚᱱᱳ ᱢᱮᱱᱟᱜ ᱜᱮᱭᱟ?
ᱦᱳᱭ, ᱢᱮᱱᱟᱜ ᱜᱮᱭᱟ᱾
ᱦᱮᱸ᱾
ᱢᱮᱱᱟᱜ ᱜᱮᱭᱟ ᱟᱨ ᱫᱚᱦᱚ ᱤᱫᱤ ᱦᱳᱭᱳᱜᱼᱟ ᱵᱟᱢ ᱫᱚᱦᱚ ᱤᱫᱤ ᱞᱮᱠᱷᱟᱡ ᱫᱚ ᱱᱚᱣᱟ ᱦᱚᱸ ᱟᱵᱚᱣᱟᱜ ᱠᱟᱱ ᱜᱮᱭᱟ᱾ ᱚᱱᱠᱟ ᱨᱮᱫᱚ ᱟᱫ ᱟᱫᱚᱜᱼᱟ ᱢᱤᱫ ᱫᱤᱱ ᱫᱚ, ᱢᱤᱫ ᱫᱤᱱ ᱫᱚ ᱟᱵᱚᱨᱮᱱ ᱜᱤᱫᱽᱨᱟᱹ ᱯᱤᱫᱽᱨᱟᱹ ᱠᱚ ᱠᱩᱞᱤ ᱵᱚᱱᱟ ᱾ ᱫᱟᱸᱥᱟᱭ ᱫᱚ ᱪᱮᱫ ᱠᱟᱱᱟ?
ᱦᱩᱸ
ᱚᱱᱟ ᱜᱮᱛᱚ ᱱᱮᱛᱟᱨ ᱠᱚ ᱜᱤᱫᱽᱨᱟᱹ ᱢᱟ ᱵᱟᱝ ᱠᱚ ᱵᱟᱲᱟᱭᱟ ᱫᱟᱸᱥᱟᱭᱟ ᱠᱚ ᱪᱮᱫ ᱠᱟᱱᱟ ᱥᱚᱨᱦᱟᱭ ᱪᱮᱫ ᱠᱟᱱᱟ? ᱪᱮᱫᱟᱜ ᱥᱚᱨᱦᱟᱭ ᱵᱚᱱ ᱯᱚᱨᱚᱵᱽ ᱢᱟᱱᱟᱣ ᱮᱫᱟ? ᱥᱮ ᱵᱟᱦᱟ ᱦᱚᱸ ᱪᱮᱫ ᱠᱟᱱᱟ? ᱥᱤᱫᱩ ᱠᱟᱹᱱᱦᱩ ᱦᱩᱞ ᱢᱟᱦᱟ ᱪᱮᱫ ᱠᱟᱱᱟ ᱚᱞ ᱫᱟᱠᱚ ᱥᱟᱹᱜᱩᱱ ᱦᱩᱞ ᱢᱟᱦᱟ ᱟᱫᱚ ᱟᱢᱟᱜ, ᱟᱢᱟᱜ ᱤᱭᱟᱹᱛᱮ ᱪᱮᱫ ᱢᱟᱱᱮ ᱥᱟᱫ ᱢᱟᱱᱮ ᱡᱟᱦᱟᱸ ᱚᱱᱮᱠ ᱦᱚᱲ ᱠᱚ ᱢᱮᱱ ᱫᱟᱠᱩ ᱥᱟᱹᱜᱩᱱ ᱦᱩᱞ ᱢᱟᱦᱟ ᱛᱟᱯᱚᱨ ᱟᱨ ᱦᱚᱧ ᱠᱩᱞᱤ ᱵᱟᱲᱟ ᱠᱮᱫ ᱠᱚᱣᱟ ᱛᱚ ᱟᱢᱟᱜ ᱦᱩᱫᱤᱥ ᱛᱮ ᱪᱮᱫ ᱢᱮᱱᱫᱟᱭ ᱢᱟᱱᱮ ᱥᱟᱹᱜᱩᱱ ᱦᱩᱞ ᱢᱟᱦᱟ ᱚᱱᱠᱟ ᱢᱮᱱ ᱩᱪᱤᱛ ᱠᱟᱱᱟ ᱥᱮ ᱪᱮᱫ ᱠᱟᱱᱟ?